ᱦᱮᱞᱳ ᱜᱚᱢᱠᱮ ᱦᱚᱸ ᱦᱚᱸ ᱡᱚᱦᱟᱨ ᱜᱮ, ᱟᱨ ᱜᱚᱝᱠᱮ ᱟᱹᱞᱤᱧᱟᱜ ᱨᱚᱲ ᱟᱸᱚᱢᱚᱜ ᱠᱟᱱᱟ ᱥᱮ ᱵᱟᱝ?
ᱦᱮᱸ ᱨᱚᱲ ᱟᱡᱸᱚᱢ ᱠᱟᱱᱟ ᱾ ᱟᱹᱞᱤᱧ ᱟᱸᱡᱚᱜ ᱠᱟᱱᱟ?
ᱦᱚᱸ ᱟᱵᱤᱱᱟ ᱦᱚᱸ ᱨᱚᱲ ᱟᱰᱤ ᱢᱚᱸᱡᱽ ᱜᱮ ᱟᱸᱡᱚᱢᱚᱼᱜ ᱠᱟᱱᱟ ᱾ ᱟᱨ ᱛᱟᱦᱚᱞᱮ ᱫᱚ ᱪᱮᱫ ᱠᱚᱯᱮ ᱪᱤᱠᱟᱹ ᱵᱟᱲᱟᱭᱟ᱾
ᱮᱠᱷᱚᱱ ᱫᱚ ᱚᱲᱟᱜ ᱨᱮᱜᱮ ᱢᱮᱱᱟᱜ ᱞᱮᱭᱟ᱾ ᱛᱮᱦᱮᱧ ᱫᱚ ᱥᱟᱨᱟᱫᱤᱱᱮ ᱫᱟᱜᱫ ᱛᱟᱦᱮᱸᱫ ᱳᱭ ᱢᱟᱡᱟᱱ ᱠᱤᱪᱷᱩᱮ ᱴᱟᱜ ᱮᱻ ᱯᱷᱟᱸᱠ ᱠᱟᱫᱟ᱾ ᱟᱯᱮᱜᱮ ᱪᱮᱫ ᱯᱮ ᱪᱤᱠᱟᱹ ᱵᱟᱲᱟᱭᱟ ᱚᱲᱟᱜ ᱨᱮ?
ᱟᱞᱮ ᱥᱮᱫ ᱫᱚ ᱱᱟᱜ ᱱᱚᱝᱠᱟ ᱫᱟᱜ ᱯᱟᱲᱟᱣ ᱠᱟᱜᱟᱭ ᱥᱮ ᱱᱟᱜ ᱦᱚᱞᱟ ᱢᱟᱦᱫᱨᱮ ᱮᱱᱠᱷᱟᱡ ᱫᱚ ᱱᱟᱜ ᱚᱱᱛᱮ ᱫᱚ ᱦᱟᱸᱱᱟᱜ ᱫᱟᱜ ᱡᱟᱹᱲᱤ ᱵᱟᱲᱟᱣ ᱠᱟᱟᱭᱼᱟ ᱥᱮ ᱮᱱᱠᱷᱟᱱ ᱵᱟᱹᱫᱽ ᱵᱟᱹᱭᱦᱟᱹᱲ ᱥᱮᱫ ᱨᱮᱜᱮ ᱢᱮᱱᱟᱜ ᱦᱩᱭᱩᱜᱼᱟ᱾ ᱵᱟᱹᱫᱽ ᱵᱟᱹᱭᱦᱟᱹᱲ ᱥᱮᱫ ᱠᱷ ᱦᱱᱟᱜ ᱪᱟᱞᱟᱜ ᱦᱩᱭᱩᱜ ᱠᱟᱱ ᱱᱟᱸᱦ ᱱᱤᱛᱚᱜ ᱫᱚ ᱦᱟᱸ ᱟᱞᱮ ᱥᱮᱱ ᱫᱚ ᱛᱮᱦᱮᱧ ᱜᱮ ᱱᱟᱸᱜ ᱞᱮ ᱥᱤ ᱦᱚᱪᱚ ᱠᱮ ᱟ ᱥᱮ ᱮᱱᱠᱷᱟᱡ ᱚᱱᱟ ᱛᱮᱱᱟᱜ ᱦᱟᱹᱠᱩ ᱠᱚᱦᱚᱸ ᱠᱚ ᱟᱨᱡᱟᱣ ᱟᱠᱟᱱᱟ ᱟᱜ ᱢᱟᱲᱟᱝ ᱠᱷᱚᱡ ᱜᱮ᱾ ᱚ ᱟᱫᱚ ᱩᱱᱠᱩ ᱦᱟᱹᱠᱩ ᱠᱚᱱᱟᱜ ᱥᱟᱵ ᱵᱟᱲᱟᱭ ᱦᱩᱭᱩᱜ ᱠᱟᱱᱟ ᱠᱟᱴᱠᱚᱢ ᱠᱷᱚᱱᱟᱸᱜ ᱩᱴᱷᱟᱣ ᱟᱛᱮ ᱫᱚ ᱱᱟᱸᱜ ᱠᱟᱴ ᱠᱚᱢ ᱩᱛᱩ ᱦᱩᱭᱩᱜᱼᱟ ᱟᱨ ᱦᱟᱹᱠᱩ ᱠᱚᱜᱮ ᱟᱨ ᱟᱹᱰᱤ ᱠᱩᱨᱩ ᱢᱩᱴᱩ ᱦᱟᱛᱮᱫ ᱟᱹᱰᱤ ᱠᱩᱨᱩ ᱢᱩᱴᱩ ᱦᱟᱛᱮᱫ ᱫᱚ ᱱᱟ ᱱᱟᱜ ᱪᱷᱩᱴᱟᱹᱣ ᱦᱩᱭ ᱟᱠᱟᱱᱟ ᱦᱟᱹᱠᱩ ᱥᱟᱵ ᱤᱧ ᱮᱠᱞᱟ ᱫᱚ ᱱᱟᱸᱜ ᱵᱟᱝ ᱵᱚᱭᱦᱟ ᱥᱟᱞᱟᱜ ᱢᱤᱫᱴᱟᱱ ᱵᱚᱭᱦᱟ ᱢᱮᱱᱟᱭᱟ ᱟᱨ ᱟᱹᱞᱤᱧ ᱟᱹᱞᱤᱧ ᱟᱹᱰᱤ ᱠᱩᱨᱩ ᱢᱩᱴᱩ ᱟᱛᱮᱫ ᱞᱤᱧ ᱥᱟᱵᱮᱫ ᱠᱚᱣᱟ ᱟᱨ ᱩᱱᱟᱹᱜ ᱫᱚ ᱵᱟᱝ ᱵᱟᱝ ᱠᱚ ᱥᱟᱵᱚᱜ ᱠᱟᱱᱟ ᱱᱟᱸᱜ ᱟᱫᱚ ᱢᱤᱫᱴᱟᱝ ᱱᱟᱸᱜ ᱠᱟᱹᱴᱤᱡᱽ ᱥᱮᱬᱟ ᱠᱚᱣᱤᱡᱽ ᱞᱤᱧ ᱥᱟᱵ ᱠᱟᱫᱮᱭᱟ᱾ ᱦᱟᱹᱠᱩ ᱱᱟᱸᱜ ᱯᱚᱴᱷᱟ ᱟᱫᱚ ᱚᱱᱟ ᱥᱟᱶᱛᱮ ᱠᱟᱴᱠᱚᱢ ᱠᱚᱦᱚᱸᱱᱟᱜ ᱟᱹᱰᱤ ᱡᱳᱨᱫᱟᱨ ᱧ ᱥᱟᱵᱮᱫ ᱠᱚᱣᱟ ᱥᱟᱵ ᱟᱠᱟᱫ ᱠᱚᱣᱟᱞᱟ ᱟᱨ ᱜᱚᱝᱜᱷᱟ ᱫᱚ ᱚᱱᱠᱟ ᱩᱱᱟᱹᱜ ᱫᱚ ᱵᱟᱹᱪᱩᱜ ᱠᱚᱣᱟ᱾ ᱦᱮᱸᱥᱮ ᱟᱨ ᱛᱟᱦᱚᱞᱮ ᱟᱯᱮ ᱚᱱᱛᱮ ᱫᱚ ᱫᱟᱜᱽ ᱡᱟᱹᱲᱤ ᱠᱟᱜᱼ ᱟᱭ? ᱮᱱᱠᱟ ᱦᱟᱹᱠᱩ ᱠᱚᱫᱚ ᱥᱟᱵ ᱵᱟᱲᱟᱭᱮᱫ ᱠᱚᱣᱟ ᱥᱮ ᱚᱱᱠᱟ ᱯᱟᱴᱟ ᱠᱚᱛᱮ ᱤᱭᱟᱹ ᱠᱚᱛᱮ ᱟᱨ ᱟᱞᱮ ᱫᱚ ᱱᱟᱸᱜ ᱤᱭᱟᱹ ᱛᱮᱜᱮᱞᱮ ᱥᱟᱵᱮᱫ ᱱᱤᱛᱚᱜ ᱫᱚ ᱱᱟᱸᱜ ᱛᱤ ᱛᱮᱜᱮ ᱟᱨ ᱯᱟᱴᱟ ᱠᱚᱫᱚ ᱵᱟᱝ ᱜᱮ ᱟᱨ ᱟᱯᱮ ᱛᱟᱦᱚᱞᱮ ᱯᱟᱴᱟ ᱠᱚᱯᱮ ᱥᱟᱵᱮᱫ ᱠᱚᱣᱟ ᱯᱟᱴᱟ ᱦᱟᱛᱮᱫ
ᱵᱟᱝ ᱟᱞᱮ ᱥᱮᱫᱽ ᱫᱚ ᱮᱠᱷᱚᱱᱚ ᱪᱟᱥ ᱟᱹᱨᱤ ᱟᱨᱟᱢᱵᱷᱚᱜᱼᱟ ᱮᱭ ᱠᱚᱭᱚ ᱢᱟᱱᱮ ᱥᱤᱭ ᱫᱟᱠᱚ ᱥᱮᱨᱚᱠᱚᱢ ᱛᱚᱞᱟ ᱠᱚ ᱟᱨᱤ ᱦᱟᱨᱟᱜ-ᱟ ᱟᱞᱮ ᱥᱮᱫ ᱫᱚ ᱫᱮᱨᱤ ᱠᱟᱛᱮᱫ ᱠᱚ ᱨᱚᱦᱚᱭ ᱮᱫᱟ ᱢᱟᱱᱮ ᱥᱮ ᱠᱚᱢ ᱫᱟᱜᱽ ᱠᱚ ᱵᱟᱝ ᱦᱩᱭ ᱠᱟᱱᱟ ᱮᱭ ᱵᱟᱨ ᱯᱮ ᱫᱤᱱ ᱦᱩᱭᱩᱜ ᱠᱟᱱᱟ ᱫᱟᱜᱽ ᱫᱟᱭ᱾ ᱟᱨ ᱡᱚᱠᱷᱚᱱ ᱦᱳᱲᱳ ᱠᱚ ᱠᱟᱹᱴᱤᱡᱽ ᱵᱚᱲᱚ ᱦᱩᱭᱩᱜ ᱜᱮᱭᱟ ᱛᱚᱠᱷᱚᱱ ᱦᱟᱹᱠᱩ ᱯᱟᱴᱟ ᱚᱵᱚᱥᱥᱳᱭ ᱛᱟᱦᱮᱱ ᱜᱮᱭᱟ ᱯᱟᱴᱟ ᱛᱮ ᱚᱰᱟᱣ ᱦᱩᱭᱩᱜ ᱜᱮᱭᱟ᱾ ᱛᱚ ᱟᱞᱮ ᱢᱟᱡᱟᱱ ᱵᱮᱲᱟ ᱞᱮ ᱚᱰᱟᱣ ᱠᱟᱜᱼᱟ ᱥᱟᱨᱟ ᱧᱤᱫᱟᱹ ᱛᱟᱦᱮᱱᱟ ᱫᱤᱭᱮ ᱯᱚᱨ ᱫᱤᱱ ᱥᱮᱛᱟᱜ ᱨᱮ ᱪᱟᱞᱟᱣ ᱠᱟᱛᱮᱜ ᱟᱹᱜᱩᱭ ᱦᱩᱭᱩᱜ ᱜᱮᱭᱟ ᱟᱹᱰᱤ ᱦᱟᱹᱠᱩ ᱠᱚ ᱡᱷᱟᱹᱞᱤᱜ ᱜᱮᱭᱟ᱾ ᱟᱨ ᱛᱚᱠᱷᱚᱱ ᱫᱚᱠᱷᱚᱱ ᱦᱩᱲᱩ ᱠᱚ ᱨᱟᱠᱟᱵᱼᱟ ᱛᱚᱠᱷᱚᱱ ᱚᱱᱟ ᱯᱩᱠᱷᱨᱤ ᱠᱚᱨᱮᱜ ᱦᱟᱹᱠᱩ ᱠᱚ ᱛᱟᱦᱮᱱ ᱜᱮᱭᱟ ᱚᱱᱟ ᱠᱚᱨᱮ ᱞᱮ ᱟᱸᱡᱮᱫᱽ ᱜᱮᱭᱟ ᱟᱨ ᱮᱢᱚᱱ ᱦᱳᱭ ᱠᱟᱛᱮ ᱦᱟᱹᱠᱩ ᱥᱟᱵᱽ ᱦᱩᱭ ᱠᱟᱱᱟ ᱱᱤᱜ ᱱᱤᱝᱠᱟᱹ ᱥᱟᱵᱽ ᱵᱟᱲᱟ ᱦᱩᱭᱩᱜ ᱜᱮᱭᱟ ᱛᱟ ᱵᱟᱨ ᱠᱮᱱᱮᱞ ᱢᱮᱱᱟᱜᱼᱟ ᱥᱩᱨ ᱨᱮ ᱛᱚ ᱠᱮᱱᱮᱞ ᱨᱮ ᱡᱚᱠᱷᱚᱱ ᱫᱟᱜᱽ ᱦᱤᱡᱩᱜ ᱜᱮᱭᱟ ᱡᱮ ᱫᱟᱜᱽ ᱦᱤᱡᱩᱜ ᱠᱟᱛᱮ ᱟᱞᱮ ᱪᱟᱞᱟᱣ ᱠᱟᱛᱮ ᱚᱱᱟ ᱵᱚᱱᱫᱚ ᱠᱟᱜᱼᱟ ᱮᱴᱟᱜ ᱥᱮᱫ ᱞᱮ ᱯᱷᱩᱲ ᱠᱟᱜᱼᱟ ᱚᱸᱰᱮ ᱡᱮ ᱢᱤᱫ ᱴᱮᱡ ᱥᱟᱭ ᱯᱩᱱ ᱛᱟᱦᱮᱱᱟ ᱢᱟᱱᱮ ᱥᱟᱭᱯᱷᱩᱱ ᱚᱸᱰᱮ ᱟᱹᱰᱤ ᱦᱟᱹᱠᱩ ᱠᱩ ᱛᱟᱦᱮᱱ ᱜᱮᱭᱟ᱾ ᱛᱚ ᱚᱸᱰᱮ ᱟᱹᱰᱤ ᱵᱟᱨ ᱜᱮ ᱥᱟᱵ ᱞᱮ ᱪᱟᱞᱟᱜᱼᱟ ᱡᱚᱠᱷᱚᱱ ᱜᱮ ᱫᱟᱠ ᱠᱚ ᱟᱲᱟᱜᱟ ᱵᱟᱨ ᱯᱮ ᱫᱤᱱ ᱯᱚᱨᱮ ᱜᱮ ᱪᱟᱞᱟᱣ ᱠᱟᱛᱮᱜ ᱚᱸᱰᱮᱞᱮ ᱥᱟᱵᱽ ᱠᱚ ᱜᱮᱭᱟ ᱱᱤᱭᱟᱹ ᱟᱹᱰᱤ ᱵᱟᱨ ᱜᱮ ᱠᱚᱨᱟᱣ ᱦᱩᱭ ᱠᱟᱱᱟ᱾ ᱟᱨ ᱱᱮᱛᱟᱨ ᱵᱟᱹᱲᱥᱤ ᱠᱚ ᱜᱤᱰᱤ ᱵᱟᱲᱟᱭ ᱜᱮᱭᱟ ᱜᱤᱫᱽᱨᱟᱹ ᱠᱚ ᱢᱮᱱᱟᱜ ᱠᱚᱣᱟ᱾ ᱵᱟᱹᱲᱥᱤ ᱛᱮᱦᱚᱸ ᱟᱹᱰᱤ ᱦᱟᱹᱠᱩ ᱠᱚ ᱥᱟᱵ ᱠᱚ ᱜᱮᱭᱟ ᱛᱚ ᱟᱯᱮ ᱫᱚ ᱦᱟ ᱚᱠᱟ ᱨᱮᱵᱮ ᱥᱟᱵᱮᱜ ᱠᱚᱣᱟ ᱠᱷᱮᱛ ᱨᱮᱯᱮ ᱥᱟᱵᱮᱜ ᱠᱚᱣᱟ ᱥᱮ ᱱᱤᱭᱟᱹ ᱯᱩᱠᱷᱨᱤ ᱠᱚᱨᱮ᱾
ᱦᱚᱜ ᱚᱱᱛᱮ ᱨᱮᱦᱟᱜ ᱚᱝᱠᱟ ᱯᱩᱠᱷᱨᱤ ᱠᱚᱨᱮᱫ ᱫᱚ ᱱᱟᱸᱜ ᱵᱟᱝ ᱥᱟᱵᱽ ᱦᱩᱭᱩᱜ ᱠᱟᱱᱟ ᱟᱫᱚ ᱢᱟᱲᱟᱝ ᱫᱚ ᱱᱟᱸᱜ ᱵᱟᱹᱲᱥᱤ ᱠᱚᱛᱮ ᱱᱟ ᱥᱟᱵᱽ ᱦᱩᱭᱩᱜ ᱠᱟᱱ ᱛᱟᱦᱮᱸ ᱜᱮᱭᱟ ᱦᱮᱱᱠᱚ ᱠᱟᱹᱴᱤᱡᱽ ᱦᱟᱹᱠᱩ ᱱᱟᱸᱜ ᱯᱩᱴᱷᱤ ᱱᱟᱸᱜ ᱟᱱ ᱛᱚ ᱫᱚ ᱱᱟᱸᱜ ᱥᱤ ᱚᱪᱚᱭᱮᱜᱼᱟ ᱟᱞᱮ ᱥᱮᱱᱟᱜ ᱮᱱᱠᱷᱟ ᱫᱚ ᱚᱠᱟ ᱵᱟᱹᱫᱽ ᱠᱚᱨᱮ ᱱᱟᱹᱵᱤᱱ ᱱᱟᱹ ᱤᱭᱟᱹ ᱵᱟᱸᱫᱷ ᱠᱚᱨᱮ ᱫᱚᱵᱮᱱ ᱪᱟᱞᱟᱜᱼᱟ ᱱᱟᱜ ᱯᱩᱠᱷᱨᱤ ᱠᱚᱨᱮ ᱫᱚ ᱦᱚᱝᱠᱟ ᱚᱱᱟ ᱥᱤᱨ ᱦᱩᱪᱩ ᱠᱮᱜ ᱟᱞᱮ ᱥᱮ ᱟᱯ ᱱᱟᱨᱟᱜ ᱜᱮᱱᱟᱜ ᱮᱱᱠᱷᱟᱡ ᱟᱞᱮ ᱥᱮᱫ ᱫᱚ ᱚᱱᱛᱮ ᱫᱚ ᱱᱟᱸᱜ ᱮᱴᱟᱜ ᱚᱲᱟᱜ ᱵᱟᱹᱫᱽ ᱨᱮᱫᱚ ᱵᱟᱠᱚ ᱥᱟᱵᱽ ᱦᱚᱪᱚᱜᱼᱟ ᱦᱟᱹᱠᱩ ᱱᱟᱸᱜ ᱯᱟᱱᱟᱨᱟᱜ ᱛᱮᱢ ᱥᱟᱵᱽ ᱠᱚᱣᱟ ᱛᱤᱱᱟᱹᱜ ᱥᱟᱵ ᱠᱚᱢᱮᱜᱼᱟ ᱟᱫᱚ ᱟᱞᱮ ᱱᱟᱸᱜ ᱞᱮ ᱥᱤ ᱦᱚᱪᱚᱭᱟ ᱥᱮ ᱮᱱᱠᱷᱟᱡ ᱱᱚᱝᱠᱟᱱ ᱛᱟᱠ ᱪᱮᱫᱟᱜ ᱵᱤᱱ ᱤᱭᱟᱹᱭᱟ ᱟᱨ ᱟᱞᱮ ᱥᱩᱨ ᱨᱮ ᱛᱟ ᱯᱩᱠᱷᱨᱤ ᱢᱮᱱᱟᱜᱼᱟ ᱚᱸᱣᱰᱮ ᱠᱚᱡᱽ ᱟᱨ ᱦᱚᱞᱟ ᱠᱟᱹᱴᱤᱡᱽ ᱫᱟᱜᱽ ᱧᱚᱜ ᱠᱮᱫᱼᱟ ᱥᱮ ᱟ ᱟᱫᱚ ᱚᱸᱰᱮ ᱯᱮᱨᱮᱡᱽ ᱮᱱᱟ ᱫᱟᱜᱽ ᱟ ᱮᱱᱠᱷᱟᱡᱽ ᱫᱚ ᱱᱟᱸᱜ ᱚᱸᱰᱮ ᱵᱟᱠᱚ ᱮᱥᱮᱫ ᱞᱮᱼᱟ ᱢᱚᱡᱽ ᱛᱮ ᱤᱝᱠᱷᱟ ᱚᱸᱰᱮ ᱠᱷᱚ ᱚᱸᱰᱮ ᱨᱮᱱ ᱦᱟᱹᱠᱩ ᱱᱟᱸᱜ ᱠᱟᱴ ᱴᱤᱡᱽ ᱟᱞᱮᱭᱟᱜ ᱵᱟᱹᱫᱽ ᱥᱮᱱᱟᱜ ᱠᱚ ᱦᱮᱡᱽ ᱞᱮᱱᱟ ᱢᱟᱹᱛᱞᱟᱹᱵ ᱚᱰᱳᱠ ᱦᱮᱡᱽ ᱞᱮᱱᱟ ᱠᱚ ᱱᱟᱸᱜ ᱫᱟᱜᱽ ᱛᱮ ᱦᱟᱹᱠᱩ ᱵᱟᱲᱟᱭ ᱭᱟᱵᱤᱱ ᱚᱝᱠᱟ ᱫᱟᱬᱟ ᱱᱟᱠᱚ ᱱᱟᱸᱜ ᱦᱟᱹᱠᱩ ᱢᱟ ᱛᱚ ᱚᱝᱠᱟ ᱤᱭᱟᱹ ᱛᱮᱱᱟᱜ ᱦᱟᱹᱠᱩ ᱱᱟᱸᱜ ᱟᱞᱮ ᱵᱟᱹᱭᱦᱟᱹᱲ ᱥᱮᱫ ᱱᱟᱸᱜ ᱠᱚ ᱦᱮᱡ ᱟᱠᱟᱱᱟ ᱟᱫᱚ ᱚᱸᱰᱮ- ᱮᱥᱮᱫ ᱦᱩᱭ ᱞᱮᱱᱟ ᱥᱮᱱᱟᱜ ᱮ ᱥᱮᱜᱜᱟ ᱦᱟᱱᱛᱮ ᱵᱟᱢ ᱯᱟᱲᱟᱢ ᱫᱟᱲᱮᱭᱟᱜ ᱱᱟ ᱠᱚ ᱟᱞᱮᱭᱟᱜ ᱵᱟᱹᱫᱽ ᱨᱮᱠᱚ ᱟᱴᱠᱟᱭᱮᱱᱟ ᱠᱚ ᱛᱮᱦᱮᱧ ᱥᱤ ᱦᱩᱭ ᱱᱟ ᱥᱮ ᱮᱝᱠᱟ ᱫᱚ ᱱᱟᱸᱜ ᱟᱹᱰᱤ ᱡᱟᱹᱥᱛᱤ ᱠᱟᱨ ᱜᱮ ᱦᱟᱹᱠᱩ ᱱᱟᱸᱜ ᱟᱹᱰᱤ ᱡᱩᱨ ᱠᱚ ᱟᱨᱡᱟᱣ ᱟᱠᱟᱱᱟ ᱟᱨ ᱟᱹᱰᱤ ᱡᱟᱹᱥᱛᱤ ᱜᱟᱱ ᱫᱚ ᱦᱟᱹᱠᱩ ᱱᱟᱸᱜ ᱠᱚ ᱧᱟᱢᱚᱜ ᱠᱟᱱᱟ ᱚᱱᱟ ᱥᱟᱶᱛᱮ ᱜᱮ ᱫᱚ ᱱᱟᱸᱜ ᱦᱚᱸ ᱱᱤᱛᱳᱜ ᱫᱚ ᱦᱟᱹᱠᱩ ᱫᱚ ᱱᱟᱜ ᱤᱭᱟᱹᱣ ᱠᱚ ᱧᱟᱢᱚᱜ ᱠᱟᱱᱟ ᱱᱩᱝᱠᱩ ᱯᱩᱴᱷᱤ ᱠᱚ ᱰᱟᱹᱲᱠᱟᱹ ᱠᱚ ᱯᱚᱴᱷᱟ ᱠᱚ ᱟᱨ ᱩᱱᱠᱩ ᱪᱤᱜ ᱠᱚ ᱢᱮᱛᱟᱜ ᱦᱚᱸ ᱠᱚ ᱧᱟᱢᱚᱜ ᱜᱮᱭᱟ ᱟᱨ ᱰᱟᱹᱲᱠᱟᱹ ᱠᱷᱚᱱᱟᱜ᱾ ᱦᱚᱸ ᱜᱟᱹᱲᱟᱹᱭ ᱠᱚ ᱢᱟᱹᱜᱽᱨᱤ ᱠᱚ ᱟᱨᱚ ᱨᱮᱲᱮᱫ ᱠᱚ ᱦᱮᱸ ᱥᱮ ᱟᱨ ᱪᱤᱞᱤ ᱪᱩᱠᱩ ᱵᱟᱹᱞᱤ ᱦᱟᱹᱠᱩ ᱟᱨᱚ ᱪᱤᱞᱤ ᱥᱩᱠᱨᱤ ᱦᱟᱹᱠᱩ ᱪᱤᱞᱤ ᱠᱚᱪᱚ ᱠᱚ ᱢᱮᱛᱟᱣ ᱟᱠᱚᱣᱟ ᱥᱩᱠᱨᱤ ᱪᱤᱞᱤ ᱠᱚᱪᱚ ᱟᱹᱰᱤ ᱟᱭᱢᱟ ᱟᱭᱢᱟ ᱦᱟᱹᱠᱩ ᱠᱚ ᱢᱮᱱᱟᱜ ᱠᱚ ᱜᱮᱭᱟ ᱱᱟᱜ ᱟᱫᱚ ᱩᱱᱠᱩᱣᱟᱜ ᱧᱩᱛᱩᱢ ᱵᱟᱝ ᱵᱟᱲᱟᱭ ᱦᱩᱭᱟ᱾ ᱚᱱᱟ ᱠᱷᱟᱹᱛᱤᱨ ᱱᱟᱜ ᱩᱱᱟᱹᱜ ᱢᱚᱡᱽᱛᱮ ᱵᱟᱝ ᱞᱟᱹᱭ ᱫᱟᱲᱮᱜ
ᱟᱪᱪᱷᱟ ᱠᱟᱴᱠᱚᱢ ᱫᱚ ᱢᱟᱱᱮ ᱠᱟᱴᱠᱚᱢ ᱫᱚ ᱚᱠᱟ ᱵᱷᱟᱵᱽᱛᱮ ᱩᱛᱩ ᱠᱚᱣᱟ ᱱᱤᱡᱮ ᱛᱮ ᱠᱟᱹᱴᱤᱡ ᱵᱤᱱ ᱞᱟᱹᱭ ᱠᱮᱭᱟ ᱠᱟᱴᱠᱚᱢ ᱢᱟᱱᱮ ᱚᱠᱟ ᱵᱷᱟᱵᱽᱛᱮ ᱩᱛᱩ ᱠᱚᱣᱟ ᱨᱟᱥᱮ ᱠᱚᱣᱟᱯᱮ ᱥᱮ ᱥᱮᱨᱚᱠᱚᱢ ᱡᱷᱟᱞ-ᱛᱟᱞ ᱦᱩᱭᱩᱜ ᱜᱮᱭᱟ ᱥᱮ ᱵᱷᱟᱡᱟ-ᱵᱷᱟᱹᱡᱤ ᱠᱟᱴᱠᱚᱢ ᱡᱟᱦᱟᱸ ᱢᱮᱱᱟᱜ ᱠᱚᱣᱟ᱾
ᱦᱚᱸ ᱠᱟᱴᱠᱚᱢ ᱫᱚᱱᱟᱜ ᱪᱮᱫ ᱞᱮᱠᱟ ᱟᱨ ᱪᱮᱫ ᱞᱮᱠᱟᱛᱮᱞᱮ ᱩᱛᱩ ᱠᱚᱣᱟ᱾
ᱦᱮᱸ
ᱦᱚᱸ ᱠᱟᱴᱠᱚᱢ ᱫᱚᱦᱱᱟᱜ ᱱᱤᱝᱠᱟᱹ ᱛᱮᱞᱮ ᱩᱛᱩ ᱠᱚᱣᱟ ᱟᱨ ᱚᱝᱠᱟ ᱱᱚᱠᱟ ᱠᱚᱢ ᱧᱚᱜᱞᱮ ᱥᱟᱵᱠᱚᱣᱟ ᱟᱞᱮᱫᱚ ᱱᱚᱛᱮ ᱫᱚ ᱦᱟᱸᱜ ᱨᱤᱫ ᱠᱚᱣᱟᱯᱮ ᱟᱨ ᱢᱟᱲᱟᱝ ᱫᱚᱞᱮ ᱨᱟᱯᱟᱜ ᱠᱚᱣᱟᱞᱮ ᱟᱨ ᱥᱟᱯᱷᱟ ᱟᱛᱮ ᱱᱟᱜ ᱥᱟᱯᱷᱟ ᱵᱟᱲᱟ ᱠᱟᱛᱮ ᱟᱨ ᱚᱱᱠᱟ ᱢᱟᱹᱨᱤᱪ ᱠᱚ ᱵᱩᱞᱩᱝ ᱠᱚ ᱯᱮᱸᱭᱟᱡᱽ ᱠᱚ ᱮᱢ ᱟᱛᱮ ᱱᱟᱜ ᱚᱱᱟ ᱥᱟᱶᱛᱮ ᱨᱤᱫ ᱦᱩᱭᱩᱜᱼᱟ ᱟᱨ ᱚᱱᱟ ᱚᱱᱟ ᱡᱚᱢ ᱞᱮᱠᱷᱟᱡ ᱫᱚ ᱟᱨᱫᱚ ᱵᱟᱝ ᱞᱟᱹᱭ ᱫᱟᱲᱮᱭᱟᱜᱼᱟ ᱟᱨ ᱚᱱᱟ ᱥᱟᱶᱛᱮ ᱠᱟᱹᱴᱤᱡ ᱠᱟᱱ ᱡᱚᱡᱚᱵᱤᱱ ᱢᱮᱥᱟᱜ ᱠᱷᱟᱡ ᱢᱟ ᱟᱨᱚ ᱢᱚᱡᱚᱜᱼᱟ ᱟᱫᱚ ᱟᱞᱮ ᱫᱚ ᱚᱱᱠᱟ ᱡᱚᱡᱚ ᱫᱚ ᱵᱟᱞᱮ ᱢᱟᱥᱟ ᱤᱱᱠᱟᱹ ᱛᱮᱜᱮᱞᱮ ᱡᱚᱢᱟ ᱟᱨ ᱚᱱᱟ ᱥᱟᱶᱛᱮ ᱛᱚ ᱟᱹᱰᱤ ᱢᱚᱡᱽ ᱜᱮ ᱵᱩᱡᱷᱟᱹᱜᱼᱟ ᱦᱮᱸ ᱥᱮ ᱠᱟᱴᱠᱚᱢ ᱫᱚᱱᱟᱜ ᱚᱱᱠᱟ ᱛᱮᱜᱮᱞᱮ ᱡᱚᱢᱟ ᱟᱨ ᱚᱱᱠᱟ ᱥᱟᱸᱜᱮ ᱧᱚᱜ ᱞᱮ ᱥᱟᱵ ᱠᱚᱣᱟ ᱰᱷᱮᱹᱨ ᱧᱚᱜ ᱞᱮ ᱟᱨᱡᱟᱣ ᱟᱨᱡᱟᱣ ᱠᱚᱣᱟ ᱮᱱᱠᱟᱡ ᱚᱱᱟ ᱩᱱ ᱡᱚᱠᱷᱚᱱ ᱫᱚ ᱵᱷᱟᱡᱟ ᱦᱩᱭᱩᱜᱼᱟ ᱟᱢᱲᱟ ᱠᱚ ᱥᱟᱞᱟᱜ ᱱᱟᱜ ᱟᱨ ᱤᱱᱠᱟᱹ ᱡᱚᱡᱚ ᱠᱚ ᱥᱟᱞᱟᱜ ᱢᱮᱥᱟ ᱟᱛᱮᱫ ᱟᱹᱰᱤ ᱢᱚᱸᱡᱽ ᱜᱮ ᱵᱩᱡᱷᱟᱹᱣᱜᱼᱟ ᱚᱱᱠᱟ ᱟᱛᱮᱫ ᱦᱚᱸ ᱩᱛᱩ ᱵᱟᱲᱟ ᱦᱩᱭ ᱠᱟᱱᱟ ᱱᱟᱜ ᱠᱟᱴᱠᱚᱢ ᱫᱚ ᱟᱫᱚ ᱠᱟᱴᱠᱚᱢ ᱫᱚ ᱱᱟᱜ ᱱᱚᱝᱠᱟ ᱫᱷᱤᱨᱤ ᱠᱟᱴᱠᱚᱢ ᱫᱚ ᱱᱟᱜ ᱟᱞᱮᱥᱮᱫ ᱫᱚ ᱵᱟᱹᱪᱩᱜ ᱠᱚᱣᱟ ᱟᱨ ᱢᱮᱱᱟᱜ ᱫᱚ ᱢᱮᱱᱟᱜ ᱠᱚ ᱜᱮᱭᱟ ᱚᱱᱠᱟ ᱵᱟᱝ ᱥᱟᱵ ᱦᱩᱭᱩᱜ ᱪᱮᱫᱟᱜ ᱠᱤ ᱩᱱᱠᱩ ᱫᱷᱤᱨᱤ ᱠᱟᱴᱠᱚᱢ ᱫᱚ ᱩᱱᱟᱹᱜ ᱵᱟᱠᱚ ᱵᱟᱝᱠᱚ ᱥᱤᱵᱤᱞᱛᱮ ᱦᱮᱸᱥᱮ ᱟᱨ ᱩᱱᱠᱩ ᱠᱚ ᱥᱮᱬᱟ ᱥᱮᱬᱟ ᱜᱮᱭᱟ ᱩᱱᱠᱩ ᱫᱚ ᱠᱟᱹᱴᱤᱡ ᱠᱚᱢ ᱦᱩᱭᱩᱜ ᱛᱟᱠᱚᱣᱟ ᱚᱱᱠᱟ ᱤᱭᱟᱹ ᱠᱷᱚᱱᱟᱜ ᱡᱤᱞ ᱵᱟᱺᱫᱽ ᱠᱟᱴᱠᱚᱢ ᱱᱟᱜ ᱩᱱᱠᱩ ᱯᱩᱸᱰ ᱯᱩᱸᱰ ᱧᱚᱜ ᱠᱚ ᱦᱚᱸ ᱦᱚᱸ ᱞᱟᱹᱭ ᱵᱤᱱ
ᱢᱟᱱᱮ ᱟᱹᱵᱤᱱ ᱡᱮᱵᱮᱱ ᱞᱟᱹᱭ ᱠᱮᱫᱟ ᱟᱞᱮᱥᱮᱫ ᱚᱱᱠᱟ ᱠᱟᱴᱠᱚᱢ ᱫᱚ ᱢᱟᱱᱮ ᱨᱤᱫᱽ ᱦᱩᱭᱩᱜ ᱜᱮᱭᱟ ᱫᱤᱭᱮ ᱨᱤᱫᱽ ᱪᱮᱠᱟᱛᱮ ᱡᱚᱡᱚ ᱦᱚᱸᱠᱚ ᱢᱮᱥᱟᱜ ᱜᱮᱭᱟ ᱟᱹᱰᱤ ᱜᱟᱱ ᱩᱞ ᱦᱚᱸᱠᱚ ᱢᱮᱥᱟ ᱵᱟᱲᱟᱣᱟᱜ ᱜᱮᱭᱟ ᱫᱤᱭᱮ ᱫᱟᱜ ᱢᱟᱺᱰᱤ ᱥᱟᱶ ᱚᱱᱟ ᱟᱹᱰᱤ ᱱᱟᱯᱟᱭ ᱜᱮ ᱵᱩᱡᱷᱟᱹᱜ ᱜᱮᱭᱟ ᱛᱟᱯᱚᱨᱮ ᱡᱟᱦᱟᱸᱭ ᱠᱟᱴᱠᱚᱢ ᱠᱚ ᱛᱟᱦᱮᱱ ᱜᱮᱭᱟ ᱩᱱᱠᱩ ᱵᱷᱟᱹᱜᱤ ᱴᱷᱤᱠ ᱥᱟᱞᱟ ᱠᱟᱛᱮᱜ ᱠᱟᱹᱴᱤᱡ ᱢᱚᱥᱞᱟ ᱠᱚᱥᱟᱣ ᱠᱟᱛᱮᱜ ᱠᱟᱹᱴᱤᱡ ᱦᱟᱞᱠᱟ ᱵᱷᱟᱹᱡᱤ ᱛᱮ ᱩᱱᱠᱩ ᱵᱷᱟᱜᱮ ᱠᱚ ᱥᱤᱵᱤᱞ ᱜᱮᱭᱟ
ᱦᱚᱸ ᱦᱚᱸ
ᱛᱚ ᱱᱤᱝᱠᱟᱹ ᱦᱚᱸᱛᱚ ᱡᱚᱢ ᱦᱩᱭᱩᱜ ᱜᱮᱭᱟ ᱟᱪᱷᱟ ᱟᱯᱮ ᱛᱮᱫᱚ ᱟᱯᱮᱥᱮᱫ ᱚᱱᱟ ᱵᱟᱦᱟ ᱢᱟᱜ ᱢᱚᱬᱮ ᱠᱚ ᱦᱩᱭᱩᱜ ᱜᱮᱭᱟ ᱥᱮ ᱵᱟᱝ ᱥᱚᱦᱨᱟᱭ ᱠᱚ
ᱦᱚᱸ ᱟᱞᱮᱥᱮᱫ ᱫᱚ ᱚᱱᱠᱟ ᱵᱟᱦᱟ ᱢᱟᱜ ᱢᱚᱬᱮ ᱠᱚᱫᱚ ᱱᱟᱜ ᱦᱩᱭᱩᱜ ᱜᱮᱭᱟ ᱚᱱᱠᱟ ᱥᱚᱵᱫᱤᱱ ᱜᱮ ᱦᱟᱜ ᱟᱨ ᱚᱱᱠᱟ ᱵᱟᱦᱟ ᱨᱮᱫᱚ ᱱᱟᱜ ᱚᱝᱠᱟ ᱵᱟᱦᱟ ᱠᱚᱨᱮ ᱢᱟᱜ ᱢᱚᱬᱮ ᱟᱞᱮ ᱥᱮ ᱮᱱᱠᱷᱟᱡ ᱠᱟᱹᱴᱤᱡ ᱚᱝᱠᱟ ᱯᱮᱲᱟ ᱠᱚ ᱠᱷᱚᱱᱟᱜ ᱱᱮᱣᱛᱟ ᱠᱚᱜᱮᱭᱟ ᱚᱱᱠᱟ ᱦᱮᱸᱥᱮ ᱡᱟᱦᱟᱸ ᱛᱤᱥ ᱠᱚᱨᱮ ᱢᱟᱜ ᱢᱚᱬᱮ ᱢᱟ ᱫᱤᱱ ᱢᱟ ᱵᱟᱝ ᱢᱟᱜ ᱢᱚᱬᱮ ᱦᱩᱭᱩᱜ ᱟᱥᱮ
ᱦᱮᱸ ᱵᱚᱪᱷᱚᱨ ᱨᱮ ᱢᱤᱫ ᱫᱷᱟᱣ ᱫᱚ ᱦᱩᱭᱩᱜ ᱜᱮᱭᱟ ᱛᱚ ᱵᱟᱦᱟ ᱞᱟᱹᱭ ᱟᱯᱮ ᱢᱟᱱᱮ ᱢᱟᱜ ᱢᱚᱬᱮ ᱫᱚ ᱛᱤᱱ ᱥᱮᱨᱢᱟ ᱯᱚᱨ ᱯᱮ ᱢᱟᱜ ᱢᱚᱬᱮᱭᱟ
ᱟᱞᱮ ᱥᱮᱫ ᱫᱚ ᱱᱟᱜ ᱱᱤᱛᱚᱜ ᱫᱚ ᱱᱚᱝᱠᱟ ᱩᱱᱫᱤᱱ ᱠᱷᱚᱡ ᱱᱟᱜ ᱢᱚᱬᱮ ᱥᱮᱨᱢᱟ ᱨᱮ ᱢᱤᱫ ᱫᱷᱟᱣ ᱦᱟᱜᱞᱮ ᱢᱟᱜ ᱢᱚᱬᱮ ᱟᱨ ᱩᱱ ᱡᱚᱠᱷᱚᱱ ᱜᱮ ᱱᱟᱦᱟᱜ ᱡᱚᱛᱚᱱᱟᱜ ᱞᱮ ᱱᱮᱣᱛᱟ ᱠᱚᱣᱟ ᱱᱟᱦᱟᱜ ᱩᱱᱠᱩ ᱤᱭᱟᱹ ᱢᱟᱺᱡᱷᱤ ᱠᱚ ᱦᱮᱸᱥᱮ ᱩᱱᱠᱩ ᱱᱟᱦᱟᱜ ᱟᱨ ᱚᱱᱠᱟ ᱫᱤᱫᱤ ᱠᱚ ᱛᱮᱧᱟᱝ ᱠᱚ ᱱᱟᱜ ᱩᱱᱠᱩ ᱡᱚᱛᱚ ᱜᱮ ᱱᱮᱣᱛᱟ ᱦᱩᱭᱩᱜᱼᱟ ᱟᱨ ᱩᱱᱡᱚᱦᱚᱜ ᱢᱟᱜ ᱢᱚᱬᱮ ᱨᱮ ᱡᱚᱛᱚ ᱞᱮᱠᱟ ᱜᱮ ᱱᱟᱜ ᱠᱚ ᱦᱟᱹᱡᱩᱜᱼᱟ ᱢᱟᱜ ᱢᱚᱬᱮ ᱫᱚ ᱪᱮᱫ ᱞᱮᱠᱟ ᱵᱟᱦᱟ ᱨᱮᱫᱚ ᱟᱹᱰᱤ ᱢᱚᱡᱽ ᱜᱮᱠᱚ ᱵᱩᱡᱷᱟᱹᱣᱟ ᱟᱨᱚ ᱚᱱᱠᱟ ᱟᱠᱚ ᱦᱚᱸᱠᱚ ᱡᱚᱛᱚ ᱦᱚᱲ ᱜᱮᱠᱚ ᱦᱟᱹᱡᱩᱜᱼᱟ ᱦᱮᱸᱥᱮ ᱮᱱᱠᱟ ᱢᱤᱫ ᱫᱷᱟᱣ ᱚᱱᱠᱟᱢ ᱱᱮᱣᱛᱟ ᱵᱟᱲᱟ ᱠᱚᱣᱟ ᱮᱱᱠᱷᱟᱡ ᱢᱟ ᱞᱟᱹᱭ ᱟᱠᱚ ᱪᱚ ᱦᱟᱸᱰᱮ ᱵᱚ ᱪᱟᱞᱟᱜᱼᱟ᱾ ᱪᱮᱫᱟᱜ ᱠᱤ ᱢᱤᱫ ᱫᱷᱟᱣ ᱜᱮ ᱱᱮᱣᱛᱟ ᱠᱟ ᱵᱟᱢ ᱪᱟᱞᱟᱜ ᱠᱷᱟᱡ ᱫᱚ ᱟᱨᱚ ᱯᱟᱞᱮ ᱚᱱᱠᱟ ᱟᱨᱚ ᱦᱤᱡᱩᱜ ᱫᱤᱱ ᱦᱤᱡᱩᱜ ᱥᱮᱨᱢᱟ ᱠᱚᱨᱮᱜ ᱡᱟᱦᱟᱸ ᱪᱤᱠᱟᱹ ᱠᱚ ᱥᱮᱠᱚ ᱵᱚᱸᱜᱟᱜᱼᱟ, ᱚᱱᱠᱟ ᱩᱱ ᱡᱚᱠᱷᱚᱱ ᱵᱟᱠᱚ ᱞᱟᱹᱭ ᱟᱵᱚᱜᱼᱟ ᱦᱮᱸ ᱥᱮ
ᱟᱪᱪᱷᱟ ᱟᱪᱪᱷᱟ ᱢᱟᱜ ᱢᱚᱬᱮ ᱠᱚᱨᱮ ᱟᱯᱮ ᱢᱟᱱᱮ ᱛᱩᱢᱫᱟᱜ ᱴᱟᱢᱟᱠ ᱠᱚ ᱛᱟᱦᱮᱱ ᱜᱮᱭᱟ, ᱥᱮ ᱟᱨ ᱱᱮᱛᱟᱨ ᱟᱹᱰᱤ ᱡᱟᱭᱜᱟ ᱨᱮᱜᱮ ᱧᱮᱞᱚᱜ ᱠᱟᱱᱟ᱾ ᱟᱫᱚ ᱧᱤᱫᱟᱹ ᱵᱮᱲᱟ ᱢᱟᱭᱤᱠ ᱰᱤᱡᱮ ᱠᱚᱠᱚ ᱵᱮᱵᱚᱦᱟᱨᱫᱟ᱾ ᱚᱱᱟᱛᱮ ᱵᱮᱥᱤ ᱠᱚ ᱮᱱᱮᱡ ᱠᱟᱱᱟ᱾ ᱛᱚ ᱢᱟᱱᱮ ᱴᱟᱢᱟᱠ ᱛᱩᱢᱫᱟᱜ ᱠᱚ ᱛᱟᱦᱮᱱ ᱜᱮᱭᱟ ᱥᱮ, ᱢᱟᱭᱤᱠ ᱰᱤᱡᱮ ᱯᱮ ᱵᱮᱵᱚᱦᱟᱨ ᱜᱮᱭᱟ?
ᱟᱞᱮ ᱫᱚ ᱟᱸᱜ ᱟᱵᱚ ᱚᱱᱠᱟ ᱰᱤᱡᱮ ᱫᱚ ᱱᱟᱸᱜ ᱵᱟᱞᱮ ᱢᱟᱜᱟᱣ ᱵᱟᱲᱟ ᱪᱮᱫᱟᱜ ᱜᱮ ᱟᱵᱚᱣᱟᱜ ᱥᱚᱝᱥᱠᱨᱤᱛ ᱨᱮᱫᱚ ᱰᱤᱡᱤᱴᱮᱞ ᱫᱚ ᱵᱟᱪᱩᱜ ᱟᱱᱟ, ᱟᱵᱚᱣᱟᱜ ᱥᱚᱝᱥᱠᱨᱤᱛᱤ ᱫᱚᱱᱟᱜ ᱤᱭᱟᱹ ᱛᱮ ᱫᱚ ᱠᱟᱱᱟ ᱴᱟᱢᱟᱠ ᱛᱩᱢᱫᱟᱜ ᱛᱮᱜᱮ, ᱮᱱᱠᱟᱱ ᱟᱞᱮ ᱫᱚ ᱱᱟᱜ ᱛᱮ ᱱᱚᱛᱮ ᱫᱚ ᱱᱟᱜ ᱰᱤᱡᱮ ᱠᱚᱨᱮ ᱫᱚ ᱵᱟᱞᱮ ᱮᱱᱮᱡᱼ ᱟ ᱱᱟᱜ ᱞᱟᱹ ᱦᱮᱸᱥᱮ ᱟᱨ ᱟᱞᱮ ᱫᱚ ᱰᱤᱡᱮ ᱛᱮ ᱩᱱᱟᱹᱜ ᱨᱟᱹᱥᱠᱟᱹ ᱵᱟᱞᱮ ᱵᱩᱡᱷᱟᱹᱣᱟ, ᱪᱮᱫᱟᱜ ᱛᱮ ᱴᱟᱢᱟᱠ ᱟᱨ ᱛᱩᱢᱫᱟᱜ ᱫᱚ ᱩᱱᱟᱹᱜ ᱪᱮᱦᱨᱟ ᱟᱸᱡᱚᱢᱚᱜᱼᱟ ᱥᱮ ᱠᱷᱟᱱ ᱟᱹᱰᱤ ᱢᱚᱸᱡᱽ ᱜᱮ ᱟᱸᱡᱚᱢᱟ᱾ ᱟᱨ ᱚᱱᱟ ᱛᱮᱜᱮ ᱮᱱᱮᱡ ᱦᱚᱸ ᱥᱟᱱᱟ ᱠᱚᱣᱟ ᱮᱱᱠᱟᱱ ᱫᱚ ᱚᱱᱟ ᱪᱮᱫᱟᱜ ᱚᱱᱟ ᱵᱟᱦᱟ ᱨᱮᱫᱚ ᱚᱱᱟ ᱫᱚ, ᱵᱟᱦᱟ ᱨᱮᱫᱚ ᱯᱚᱨᱚᱢᱯᱚᱨᱟ ᱩᱱᱫᱤᱱ ᱠᱷᱚᱡ ᱜᱮ ᱢᱟᱱᱟᱣ ᱫᱚᱦᱚᱭᱮᱫ ᱟ᱾ ᱠᱤ ᱚᱱᱟ ᱰᱤᱡᱮ ᱠᱚᱫᱚ ᱵᱟᱝ ᱵᱟᱝ ᱵᱚ ᱵᱮᱵᱷᱟᱨᱼᱟ᱾ ᱟᱨ ᱵᱟᱝ ᱵᱚ ᱢᱟᱼᱞᱟ ᱢᱟᱲᱟᱝ ᱩᱛᱟᱹᱨ ᱨᱮ ᱵᱟᱵᱚ ᱵᱮᱵᱷᱟᱨᱼᱟ ᱫᱚ ᱚᱠᱚᱭ ᱠᱚᱪᱚ ᱱᱟᱜ ᱯᱮ ᱥᱮ ᱡᱟᱦᱟᱸᱭ ᱠᱚ ᱱᱟᱜ ᱟᱯᱮ ᱫᱚ ᱵᱟᱝᱜᱮ᱾ ᱟᱨᱚ ᱟᱭᱢᱟ - ᱟᱭᱢᱟ ᱟᱹᱛᱩ ᱠᱚᱨᱮ ᱫᱚ ᱧᱮᱞ ᱦᱩᱭ ᱠᱟᱱᱟ, ᱠᱤ ᱵᱟᱝᱜᱮ ᱰᱤᱡᱮ ᱦᱟᱝ ᱠᱚ ᱮᱱᱮᱡᱟ ᱠᱚ ᱟᱨ ᱚᱱᱟ ᱩᱱ ᱡᱚᱠᱷᱚᱡ ᱵᱟᱦᱟ ᱥᱟᱶᱛᱮ ᱰᱤᱡᱮ ᱞᱟᱝ ᱞᱟᱝᱜᱲᱮ ᱮᱱᱮᱡ ᱠᱚ ᱫᱚᱦᱚᱭᱼᱟ ᱾ ᱚᱱᱟᱫᱚ ᱪᱮᱫ ᱚᱱᱟ ᱵᱟᱦᱟ ᱨᱮᱵᱤᱱ ᱤᱭᱟᱹᱭᱟ᱾ ᱟᱨᱚ ᱰᱤᱡᱮ ᱞᱟᱸᱜᱲᱮ ᱮᱱᱮᱡ ᱮᱢ ᱫᱚᱦᱚᱭᱟ ᱢᱟᱡᱠᱷᱟᱱᱮ ᱫᱚ ᱪᱮᱫ ᱵᱟᱦᱟ ᱨᱮ ᱡᱟᱦᱟᱸ ᱛᱤᱱᱟᱹᱢ ᱮᱱᱮᱡᱟ - ᱮᱱᱮᱡᱟᱢ ᱟᱨ ᱚᱱᱟ ᱥᱟᱶᱛᱮ ᱰᱤᱡᱮ ᱞᱟᱜᱜᱽᱲᱮ ᱮᱱᱮᱡ ᱥᱮ ᱟᱨᱚ ᱟᱭᱢᱟ - ᱟᱭᱢᱟ ᱪᱮᱫ ᱠᱚᱪᱚᱱ ᱦᱟᱸᱜ ᱥᱮ ᱚᱱᱟ ᱦᱟᱸᱜ ᱥᱤᱛᱟᱹᱯ ᱦᱤᱥᱟᱹᱵ ᱛᱮᱫᱚᱱ ᱦᱟᱸᱜ ᱟᱱᱟ ᱛᱟᱢ ᱴᱟᱢᱟᱠ ᱛᱩᱢᱫᱟᱜ
ᱮᱸ ᱛᱚᱵ ᱦᱮᱸ ᱛᱟᱯᱚᱨᱮ ᱵᱟ ᱴᱚᱞᱟ ᱠᱚᱨᱮ ᱧᱮᱞᱚᱜ ᱠᱟᱱᱟ, ᱡᱮ ᱟᱹᱰᱤ ᱡᱟᱭᱜᱟ ᱨᱮᱜᱮ ᱰᱤᱡᱮ ᱠᱚ ᱵᱮᱵᱚᱦᱟᱨᱫᱟ᱾ ᱢᱟᱹᱭᱤᱠ ᱠᱚ ᱚᱱᱟ ᱠᱚᱫᱚ ᱵᱟᱝ ᱵᱮᱵᱚᱦᱟᱨ ᱞᱮᱠᱷᱟᱱ ᱜᱮ ᱱᱟᱯᱟᱭᱚᱜᱼᱟ᱾ ᱠᱟᱨᱚᱱ ᱟᱵᱩ ᱡᱮᱦᱮᱛᱩ ᱴᱮᱨᱮᱰᱤᱸᱥᱚᱱᱟᱞ ᱠᱟᱞᱪᱟᱨ ᱱᱤᱭᱮ ᱮᱱᱮᱡ ᱥᱮᱨᱮᱧ ᱢᱮᱱᱟᱜᱼᱟ᱾ ᱚᱱᱟ ᱫᱚᱦᱚ ᱞᱟᱹᱠᱛᱤ ᱠᱟᱱᱟ, ᱚᱱᱟ ᱡᱩᱫᱤ ᱵᱟᱵᱚᱱ ᱫᱚᱦᱚᱭᱟ, ᱠᱚᱱᱛᱷ ᱛᱟᱦᱞᱮ ᱡᱮ ᱠᱟᱹᱴᱤᱡ ᱠᱟᱹᱴᱤᱡ ᱢᱟᱹᱭ ᱵᱟᱹᱵᱩ ᱠᱚ ᱢᱮᱱᱟᱜ ᱠᱚᱣᱟ ᱩᱱᱠᱩ ᱧᱮᱞ ᱠᱟᱛᱮᱫ ᱚᱦᱚ ᱠᱚ ᱥᱮᱬᱟ ᱠᱮᱭᱟ᱾ ᱛᱟᱦᱚᱞᱮ ᱩᱱᱠᱩ ᱡᱩᱫᱤ ᱠᱚ ᱧᱮᱞᱟ ᱡᱮ ᱱᱩᱠᱩ ᱢᱟᱭᱤᱠ ᱠᱚ ᱵᱮᱥᱤ ᱠᱚ ᱵᱮᱵᱚᱦᱟᱨᱫᱟ ᱛᱟᱦᱚᱞᱮ ᱯᱚᱨᱚᱵᱳᱨᱛᱤ ᱠᱟᱞᱨᱮ ᱩᱱᱠᱩ ᱚᱠᱚᱭ ᱥᱮᱬᱟ ᱜᱮᱭᱟ ᱛᱚ ᱟᱥᱛᱮ ᱟᱥᱛᱮ ᱟᱵᱚᱣᱟᱼᱜ ᱥᱚᱢᱟᱡ ᱠᱷᱚᱱ ᱜᱮ ᱱᱤᱭᱟᱹ ᱠᱚ ᱟᱫ ᱪᱟᱵᱟᱼᱟ᱾ ᱡᱟᱦᱟᱸ ᱛᱤᱱᱟᱹᱜ ᱴᱨᱟᱰᱤᱥᱚᱱᱟᱞ ᱠᱟᱞᱪᱟᱨ ᱠᱚ ᱢᱮᱱᱟᱜ ᱚᱱᱟᱼᱟ ᱠᱚ ᱫᱚ ᱫᱚᱦᱚ ᱜᱮ ᱞᱟᱹᱠᱛᱤ ᱠᱟᱱᱟ᱾ ᱛᱟᱯᱚᱨᱮ ᱵᱟᱦᱟ ᱢᱟᱜ ᱢᱚᱬᱮ ᱵᱟᱯᱞᱟ ᱠᱚᱨᱜ ᱱᱤᱭᱟᱹ ᱠᱚᱨᱮ ᱫᱚ, ᱱᱤᱭᱟᱹ ᱫᱚ ᱫᱚᱦᱚ ᱞᱟᱹᱠᱛᱤ ᱜᱮ, ᱟᱨ ᱰᱤᱡᱤ ᱴᱤᱡᱮ ᱮᱢᱱᱤ ᱫᱤᱱ ᱨᱮ ᱟᱨ ᱰᱤᱡᱮ ᱠᱚ ᱫᱚᱦᱚᱭ ᱢᱮ, ᱢᱟᱭᱤᱠ ᱠᱚ ᱫᱚᱦᱚᱭ ᱢᱮ ᱚᱱᱟ ᱨᱮᱱᱟᱜ ᱟᱯᱚᱛᱛᱤ ᱵᱟᱱᱩᱜᱼᱟ᱾ ᱡᱮᱦᱮᱛᱩ ᱢᱟᱱᱮ ᱡᱩᱜ ᱯᱚᱨᱤᱵᱚᱨᱛᱚᱱ ᱪᱟᱞᱟᱣ ᱤᱫᱤᱜ ᱠᱟᱱᱟ᱾ ᱚᱱᱟ ᱥᱚᱸᱜᱮ ᱛᱟᱦᱮᱱᱟ ᱰᱤᱡᱮ ᱠᱚ, ᱠᱤᱱᱛᱩ ᱚᱱᱟ ᱫᱚ ᱮᱴᱟᱜ ᱫᱤᱱ ᱨᱮ ᱠᱚᱨᱟᱣ ᱢᱮ, ᱱᱤᱭᱟᱹ ᱫᱤᱱ ᱠᱚᱨᱮ ᱫᱚ ᱵᱟᱝ ᱠᱚᱨᱟᱣ ᱞᱮᱱᱠᱷᱟᱱ ᱜᱮ ᱱᱟᱯᱟᱭᱚᱜᱼᱟ᱾ ᱛᱟᱯᱚᱨᱮ ᱱᱤᱭᱟᱹ ᱠᱚ ᱡᱩᱫᱤ ᱵᱟᱵᱚᱱ ᱫᱚᱦᱚᱭᱟ, ᱱᱮᱛᱟᱨ ᱯᱚᱨᱚᱵᱚᱨᱛᱤ ᱠᱟᱞ ᱨᱮ ᱦᱤᱲᱤᱧ ᱪᱟᱵᱟᱜᱼᱟ᱾ ᱜᱤᱫᱽᱨᱟᱹ ᱠᱚ ᱟᱫᱚ ᱵᱟᱝ ᱠᱚ ᱥᱮᱬᱟ ᱫᱟᱲᱮᱜᱼᱟ᱾ ᱱᱮᱛᱟᱨ ᱟᱹᱰᱤ ᱡᱟᱭᱜᱟ ᱨᱮ ᱧᱮᱞᱚᱜ ᱠᱟᱱᱟ᱾ ᱟᱹᱰᱤ ᱦᱚᱲ ᱜᱮ ᱨᱩᱻᱨᱩ ᱠᱚᱠᱚ ᱦᱤᱲᱤᱧ ᱫᱟᱠᱚ ᱨᱩ ᱠᱚ, ᱮᱱᱮᱡ ᱥᱮᱨᱮᱧ ᱠᱚ, ᱠᱤᱪᱷᱩ ᱫᱤᱱ ᱟᱜᱮ ᱢᱤᱫᱴᱟᱝ ᱢᱟᱱᱮ ᱡᱟᱭᱜᱟ ᱠᱷᱚᱱ ᱟᱞᱮ ᱴᱷᱮᱱ ᱵᱟᱯᱞᱟ ᱚᱲᱟᱜ ᱦᱩᱭᱱᱟ ᱛᱷᱟᱞᱮ ᱵᱟᱯᱞᱟ ᱯᱚᱨᱮ ᱢᱟᱱᱮ ᱥᱤᱸᱫᱩᱨ ᱫᱟᱱ ᱯᱚᱨᱮ ᱡᱟ ᱪᱷᱟᱢᱰᱟ ᱞᱟᱛᱟᱨ ᱨᱮ ᱮᱱᱮᱡ ᱦᱩᱭᱩᱜ ᱜᱮᱭᱟ ᱵᱟᱹᱨᱤᱛᱚᱜ ᱛᱟᱦᱚᱞᱮ ᱩᱱᱠᱩ ᱟᱞᱮ ᱢᱮᱛᱟᱣ ᱠᱟᱱᱟ ᱡᱮ ᱱᱤᱛᱚᱜ ᱠᱟᱹᱴᱤᱡ ᱮᱱᱮᱡ ᱯᱮ, ᱛᱚ ᱩᱱᱠᱩ ᱡᱟᱦᱟᱸᱭ ᱠᱚ ᱦᱮᱡ ᱞᱮᱱᱟ ᱩᱱᱠᱩ ᱨᱩ ᱜᱮ ᱵᱟᱝᱠᱚ ᱵᱟᱲᱟᱭᱟ᱾ᱟᱫᱚ ᱮᱱᱮᱡ ᱜᱮ ᱵᱟᱝᱠᱚ ᱮᱱᱮᱡ ᱫᱟᱲᱮᱭᱟᱜ ᱛᱟᱦᱚᱞᱮ ᱟᱞᱮ ᱨᱮᱱ ᱠᱚᱜ ᱜᱩᱞᱩ ᱡᱟᱦᱟᱸᱭ ᱜᱩᱱᱤ ᱜᱩᱨ ᱠᱚ ᱛᱟᱦᱮᱸ ᱠᱟᱱᱟ ᱛᱚ ᱨᱟᱹᱜᱤ ᱛᱮ ᱟᱹᱰᱤ ᱜᱮᱠᱚ ᱢᱮᱛᱟᱜ ᱠᱚᱣᱟ ᱡᱮ, ᱵᱚᱞᱟᱣ ᱟᱯᱮ ᱠᱟᱱᱟ ᱟᱯᱮ ᱮᱱᱮᱡ ᱥᱮᱨᱮᱧ ᱱᱤᱛᱚᱜ ᱵᱟᱯᱮ ᱵᱟᱲᱟᱭᱟ᱾ ᱛᱟ ᱪᱮᱫ ᱞᱟᱹᱜᱤᱫ ᱵᱟᱯᱞᱟ ᱯᱮ ᱦᱮᱡ ᱟᱠᱟᱱᱟ, ᱛᱚ ᱚᱱᱠᱟ ᱜᱮ ᱟᱹᱰᱤ- ᱟᱹᱰᱤ ᱡᱟᱭᱜᱟ ᱜᱮ ᱦᱤᱲᱤᱧ ᱪᱟᱵᱟᱭ ᱫᱟᱠᱚ ᱡᱟᱦᱟᱸᱭ ᱢᱟᱱᱮ ᱡᱟᱦᱟᱸ ᱠᱚᱨᱮ ᱚᱱᱠᱟ ᱜᱩᱱᱤ ᱜᱩᱨᱤᱵ ᱠᱚ ᱢᱮᱱᱟᱜ ᱠᱚᱣᱟ, ᱡᱟᱦᱟᱸ ᱠᱚ ᱵᱟᱲᱟᱭᱟ ᱩᱱᱠᱩ ᱠᱟᱹᱴᱤᱡ ᱱᱤᱭᱟᱹ ᱡᱟᱭᱜᱟ ᱨᱮᱥ ᱛᱟᱛᱳᱨᱮ ᱥᱮᱴᱮᱨᱮ ᱦᱤᱡᱩᱜ ᱛᱟᱹᱵᱩ ᱦᱤᱡᱩᱜ ᱞᱟᱹᱠᱛᱤ ᱠᱟᱱᱟ᱾ ᱡᱟᱛᱮ ᱩᱱᱠᱩ ᱠᱚ ᱥᱮᱲᱟᱭ ᱢᱟ᱾ ᱱᱤᱭᱟᱹ ᱛᱟᱦᱮᱸᱱ ᱢᱟ ᱱᱤ ᱥᱚᱢᱟᱡ ᱨᱮ, ᱵᱟᱠᱷᱟᱱ ᱱᱤᱝᱠᱟᱹ ᱡᱩᱫᱤ ᱵᱟᱝ ᱠᱚ ᱵᱮᱵᱚᱦᱟᱨᱟ ᱛᱟᱦ ᱫᱷᱤᱨᱮ-ᱫᱷᱤᱨᱮ ᱱᱤᱭᱟᱹ ᱠᱚ ᱟᱫ ᱪᱟᱵᱟᱜᱼᱟ᱾ ᱦᱮᱸ᱾
ᱦᱚᱸ ᱜᱚᱝᱠᱮ, ᱟᱨ ᱟᱹᱵᱤᱱ ᱡᱟ ᱵᱮᱱ ᱞᱟᱹᱭ ᱠᱮᱫᱼᱟ ᱾ ᱚᱱᱠᱟᱱᱟᱜ ᱟᱵᱚᱨᱤᱱ ᱯᱤᱲᱦᱤ ᱠᱚᱱᱟᱜ, ᱟᱵᱚ ᱨᱮᱱ ᱜᱤᱫᱽᱨᱟᱹ ᱠᱚ ᱱᱷᱟᱜ, ᱟᱨᱚ ᱦᱼᱮᱼᱥ ᱟᱭᱢᱟ, ᱚᱭ ᱟᱭᱢᱟ ᱱᱚᱝᱠᱟ, ᱡᱟ, ᱡᱟᱜᱽ ᱱᱟᱜ ᱵᱟᱯ ᱞᱟ ᱠᱚᱨᱮ ᱦᱚᱸ, ᱚᱱᱠᱟ ᱴᱟᱢᱟᱠ ᱛᱩᱝᱫᱟᱜ ᱵᱟᱵᱚ ᱵᱮᱵᱚᱦᱟᱨ ᱠᱷᱟᱡ, ᱚᱱᱠᱟ ᱰᱤᱡᱮ ᱠᱚᱛᱮ ᱵᱚ ᱤᱭᱟᱹᱭᱮᱱ ᱠᱷᱟᱡ, ᱟᱵᱤᱱ ᱡᱟᱦᱟᱸ ᱵᱤᱱ ᱞᱟᱹᱭ ᱠᱮᱜᱼᱟ ᱾ ᱚᱱᱠᱟᱜᱮ ᱟᱨᱚ ᱟᱭᱢᱟ ᱦᱟᱹᱡᱩᱜ ᱫᱤᱱ ᱦᱟᱸᱜ, ᱟᱠᱚ ᱠᱚ ᱞᱟᱹᱭᱟ ᱪᱮᱫᱟᱜ? ᱵᱚᱠᱥ ᱫᱚ ᱤᱭᱟᱹ ᱱᱷᱟᱸᱜ, ᱤᱭᱟᱹ ᱪᱮ ᱴᱟᱢᱟᱠ ᱛᱩᱢᱫᱟᱜ ᱵᱚᱱ ᱤᱭᱟᱹᱭᱟ ᱱᱚᱣᱟ ᱾ ᱰᱤᱡᱮ ᱛᱮᱜᱮ ᱱᱷᱟᱜ ᱪᱚ ᱯᱩᱨᱟᱹ ᱵᱟᱡᱟᱼᱟ, ᱟᱹᱰᱤ ᱢᱚᱸᱡᱽ ᱟᱸᱡᱚᱢᱚᱜᱼᱟ, ᱥᱮ ᱟᱹᱰᱤ ᱤᱭᱟᱹᱱᱷᱟᱜ᱾ ᱪᱚ, ᱩᱱᱫᱤᱱ ᱤᱧ ᱵᱟ ᱛᱟᱠᱚ ᱥᱮ, ᱟᱨᱚ ᱤᱧ ᱠᱟᱠᱟ ᱛᱟᱠᱚ ᱠᱚ ᱵᱟᱯᱞᱟ ᱭᱮᱱᱟ, ᱚᱸᱰᱮ ᱚᱱᱠᱟ ᱠᱚ ᱤᱭᱟᱹᱭᱟ ᱪᱮᱫᱟᱜ? ᱴᱟᱢᱟᱠ, ᱛᱩᱢᱫᱟᱜ, ᱢᱚᱱᱮᱢ ᱤᱭᱟᱭᱟᱢ ᱮᱱᱠᱷᱟᱱ, ᱰᱤᱡᱮ, ᱠᱚᱝ ᱜᱚᱱᱟ, ᱟᱵᱚᱱᱟᱜ ᱥᱼᱦ, ᱥᱚᱝᱥᱠᱨᱤᱛ ᱫᱚ, ᱤᱭᱟᱹ ᱟᱫ ᱪᱟᱵᱟᱜᱼᱟ ᱾ ᱟᱵᱚᱣᱟᱜ ᱥᱚᱝᱥᱠᱨᱤᱛᱤ ᱜᱮ ᱟᱨ ᱚᱱᱟ ᱥᱟᱶᱛᱮ ᱡᱮ, ᱟᱞᱮ ᱦᱚᱸ ᱱᱚᱛᱮ ᱡᱟ ᱵᱤᱱ ᱞᱟᱹᱭ ᱠᱮᱫᱼᱟ ᱱᱟᱷᱜ, ᱟᱨ ᱡᱟᱦᱟᱸᱭ ᱠᱚ ᱚᱝᱠᱟ ᱯᱮᱲᱟ ᱠᱚ ᱦᱮᱡ ᱞᱮᱱ ᱜᱮᱭᱟᱭ, ᱱᱚᱸᱰᱮ ᱫᱚ, ᱤᱭᱟᱹ ᱫᱚ ᱵᱟᱝ ᱦᱩᱭ ᱞᱮᱱᱟ, ᱪᱮᱫ ᱠᱚ ᱢᱮᱛᱟᱜᱼᱟ? ᱛᱼᱦ, ᱤᱭᱟᱹ ᱟᱞᱮ ᱥᱩᱨ ᱨᱮᱜᱮ ᱦᱟᱸᱜ ᱵᱟᱯᱽ ᱞᱟ, ᱵᱤᱭᱟᱹ ᱵᱟᱯᱞᱟ ᱮᱱᱟ ᱠᱚᱱᱟᱷ, ᱡᱟ ᱵᱤᱱ ᱞᱟᱹᱭ ᱠᱟᱜᱼᱟ, ᱵᱤᱱ ᱮᱱᱮᱡ ᱱᱟᱷ, ᱟᱫᱚ ᱚᱝᱠᱟ ᱜᱮ ᱦᱟᱸᱜ ᱯᱮᱲᱟ ᱠᱚ ᱠᱚ ᱦᱮᱡ ᱮᱱ ᱜᱮᱭᱟ, ᱟᱫᱚ ᱞᱟᱹᱭᱮᱫᱼᱟ ᱠᱚ, ᱱᱚᱣᱟ, ᱱᱚᱣᱟ ᱫᱚ ᱪᱮᱫ ᱠᱟᱱᱟ? ᱱᱚᱣᱟ ᱫᱚ ᱪᱮᱫ ᱞᱮᱠᱟ ᱯᱮ ᱮᱱᱮᱡᱮᱜᱼᱟ, ᱥᱮ ᱰᱟᱱᱥᱮᱜᱼᱟ ᱯᱮ? ᱛᱚᱵᱮ ᱮᱱᱮᱡ ᱫᱚ ᱵᱟᱝ ᱪᱮᱫ ᱯᱮ ᱫᱚᱢᱮᱜᱼᱟ, ᱥᱮ ᱪᱤᱠᱟ? ᱱᱚᱣᱟ ᱠᱚ, ᱢᱮᱱᱟ ᱱᱚᱣᱟ ᱫᱚᱞᱮ ᱞᱟᱹᱭᱟ, ᱱᱚᱣᱟ ᱫᱚ ᱫᱚᱢ ᱮᱱᱮᱡ᱾ ᱠᱟᱱᱟ ᱾ ᱟᱫᱚ ᱮᱱᱮᱡ ᱵᱟᱯᱮ ᱵᱟᱲᱟᱭ ᱠᱷᱟᱡ ᱫᱚ ᱪᱮᱫ? ᱟᱫᱚ ᱚᱱᱟ ᱫᱚ ᱪᱮᱫ ᱫᱚᱨᱠᱟᱨ ᱜᱮ, ᱡᱟᱦᱟᱸ ᱟᱯᱮ ᱨᱮᱱ ᱜᱤᱫᱽᱨᱟᱹ ᱠᱚ, ᱥᱮ ᱚᱱᱟ ᱠᱚᱫᱚ ᱱᱟᱦᱟᱜ ᱪᱮᱫ ᱫᱚᱨᱠᱟᱨ ᱜᱮ, ᱚᱱᱠᱟ ᱠᱤ ᱵᱟᱝ ᱜᱮ ᱪᱟᱞᱟᱜ ᱟᱢ ᱠᱤ ᱤᱭᱟᱹᱢᱮᱠᱷᱟᱱ, ᱚᱱᱟ ᱫᱚ ᱟᱵᱚᱣᱟᱜ, ᱤᱭᱟᱹ ᱠᱟᱱᱟ ᱡᱟᱦᱟᱸ ᱛᱤᱥ ᱛᱷᱩᱲᱤᱢ ᱮᱱᱮᱡᱟ ᱱᱚᱝᱠᱟ ᱾ ᱡᱟᱸᱦᱟᱸ ᱤᱭᱟᱹ ᱞᱮᱠᱟ ᱫᱚ ᱱᱷᱟᱜ ᱦᱼᱦᱼ᱾ ᱦᱮᱸ ᱥᱮ ᱟᱨ ᱚᱱᱟ ᱫᱚ ᱾ ᱡᱟᱦᱟᱸ ᱛᱤᱥ ᱵᱟᱯᱞᱟᱜ ᱟᱢ ᱥᱮ, ᱟᱨᱦᱚᱸ ᱟᱭᱢᱟ ᱵᱚᱸᱜᱟᱜ ᱫᱤᱱ ᱠᱚᱨᱮ ᱚᱱᱟ ᱦᱚᱸ ᱢᱟ ᱠᱟᱹᱴᱤᱡ ᱮᱢ ᱨᱟᱹᱥ ᱪᱤᱠᱟᱹᱭ ᱜᱮᱭᱟ ᱥᱮ, ᱵᱟᱦᱟ ᱠᱚᱨᱮ ᱦᱚᱸ ᱾ ᱟᱨ ᱚᱱᱟ ᱦᱚᱸ, ᱚᱱᱟᱦᱚᱸ ᱵᱟᱢ ᱤᱭᱟᱹᱭᱟ ᱠᱤ ᱵᱟᱝ ᱜᱮ ᱵᱚᱠᱥ ᱛᱮ ᱢ ᱰᱟᱸᱥ ᱟᱢ ᱪᱤᱠᱟᱹᱭᱟᱢ, ᱚᱱᱟ ᱫᱚ ᱚᱱᱟ ᱦᱤᱥᱟᱹᱵᱽ ᱫᱚ, ᱚᱱᱟ ᱦᱤᱥᱟᱹᱵᱽ ᱫᱚ, ᱟᱵᱚ ᱯᱤᱲᱦᱤ ᱦᱤᱥᱟᱹᱵᱽ ᱫᱚ, ᱵᱟᱝ ᱠᱟᱱᱟ ᱾ ᱱᱚᱣᱟ ᱫᱚ ᱰᱤᱡᱮ ᱠᱚᱛᱮ ᱵᱚ ᱤᱭᱟᱹᱭᱟ ᱥᱮ, ᱮᱱᱠᱟᱱ ᱟᱵᱚᱣᱟᱜ ᱥᱚᱝᱥᱠᱨᱤᱛ ᱟᱫ ᱪᱟᱵᱟᱜᱼᱟ ᱾ ᱟᱨ ᱟᱵᱚᱨᱮᱱ ᱠᱟ ᱵᱷᱤ ᱢᱟᱲᱟᱝ ᱛᱟᱭᱱᱚᱢ ᱛᱮᱦᱚ, ᱸ ᱚᱱᱠᱟ ᱵᱟᱠᱚ ᱵᱮᱵᱷᱟᱨ ᱠᱷᱟᱡ ᱫᱚ, ᱟᱵᱣᱟᱜ ᱢᱟ, ᱛᱟᱦᱚᱞᱮ ᱢᱟ ᱟᱫ, ᱟᱵᱚᱣᱟᱜ ᱢᱟ ᱾ ᱟᱫ ᱮᱱᱟ, ᱦᱮᱸ ᱥᱮ ᱵᱟᱝ? ᱮᱴ ᱩᱱᱠᱩ ᱮᱴᱟᱜ ᱡᱟᱹᱛ ᱞᱟᱠᱟ ᱰᱤᱡᱮ ᱠᱚᱛᱮᱜ ᱵᱚ ᱢᱟᱱᱟᱣᱟ ᱾
ᱟᱱᱮ ᱱᱤ ᱭᱚᱝ ᱡᱮᱱᱟᱨᱮᱥᱚᱱ ᱡᱟᱦᱟᱸᱭ ᱠᱚ ᱢᱮᱱᱟᱜ ᱠᱚᱣᱟ ᱾ ᱛᱟᱦᱚᱞᱮ, ᱩᱱᱠᱩ ᱚᱨᱜᱮᱥᱴᱟᱨ ᱯᱨᱳᱜᱨᱟᱢ ᱠᱚᱨᱮ, ᱟᱹᱵᱤ ᱠᱚ ᱪᱟᱞᱟᱜ ᱠᱟᱱᱟ ᱾ ᱚᱱᱟ ᱛᱮ ᱢᱟᱱᱮ ᱪᱟᱹᱷᱯᱲᱤ ᱡᱟᱦᱟᱸ ᱮᱱᱮᱡ ᱠᱚᱣᱟᱜ, ᱚᱱᱟ ᱠᱚ ᱵᱮ ᱮᱱᱮᱡ ᱠᱟᱱᱟ᱾ ᱛᱟᱦᱚᱞᱮ, ᱩᱱᱠᱩᱣᱟᱜ ᱤᱱᱴᱟᱨᱮᱥ ᱚᱱᱛᱮ ᱜᱮ ᱵᱮᱥᱤ ᱚᱱᱛᱮ ᱦᱩᱭᱩᱜ ᱠᱟᱱ ᱛᱟᱠᱚᱣᱟ ᱾ᱛᱟᱦᱚᱞᱮ ᱱᱚᱛᱮ, ᱟᱥᱛᱮ, ᱟᱥᱛᱮ ᱛᱮ, ᱤᱱᱟᱴᱟᱨᱮᱥ ᱠᱚᱢᱚᱜ ᱠᱟᱱ ᱛᱟᱠᱚᱣᱟ ᱾ ᱪᱟᱵᱟ ᱮᱱᱟ, ᱯᱨᱳᱜᱨᱟᱢ ᱠᱚ ᱚᱨᱠᱨᱮᱥᱴᱟ, ᱚᱱᱟ ᱠᱚᱨᱮ ᱠᱚ ᱮᱱᱮᱡ ᱵᱟᱲᱟᱭ ᱠᱟᱱᱟ᱾ ᱚᱼᱚᱱᱟ, ᱡᱤᱱᱤᱥ ᱠᱚᱫᱚ ᱵᱷᱟᱜᱮ ᱵᱟᱝ ᱦᱩᱭᱩᱜ ᱠᱟᱱᱟ ᱾ ᱮᱱᱮᱡ ᱠᱟᱛᱮ, ᱥᱚ ᱞᱚᱥᱚᱫ ᱠᱚᱨᱮ ᱠᱚ ᱜᱤᱛᱤᱡ ᱵᱟᱲᱟᱭ ᱠᱟᱱᱟ ᱾ ᱫᱤᱭᱮ ᱚᱱᱟ, ᱥᱳᱥᱟᱞ ᱢᱤᱰᱤᱭᱟ ᱠᱚᱨᱮ ᱠᱚ, ᱟᱯᱞᱳᱰ ᱵᱟᱲᱟᱭᱮᱫᱟ ᱾ ᱫᱤᱭᱮ ᱱᱤᱡᱮ ᱜᱮ ᱮᱴᱟᱜ ᱡᱟᱹᱛᱤ ᱴᱷᱮᱱ, ᱱᱤᱭᱟᱹ ᱚᱯᱚᱢᱟᱱ ᱦᱩᱭᱩᱜ ᱠᱟᱱᱟ ᱾ ᱱᱤᱭᱟᱹ ᱟᱵᱚ ᱥᱚᱢᱟᱡᱽ ᱜᱮ ᱾ ᱚᱼᱚᱱᱟ ᱠᱚᱫᱚ ᱠᱟᱹᱴᱤᱡ ᱵᱚᱱᱫᱚ ᱞᱮᱠᱷᱟᱱ ᱜᱮ ᱱᱟᱯᱟᱭᱟ, ᱞᱤᱧ ᱢᱚᱱᱮᱭᱟ ᱾ ᱡᱟᱦᱟᱸ, ᱱᱟᱭᱤᱴ ᱯᱨᱳᱜᱨᱟᱢ ᱠᱚ ᱦᱳᱭᱩᱜ ᱠᱟᱱᱟ, ᱚᱱᱟ ᱠᱚ ᱡᱩᱫᱤ ᱠᱚ ᱵᱚᱱᱫᱚ ᱠᱮᱭᱟ, ᱛᱟᱦᱚᱞᱮ ᱟᱹᱰᱤ ᱟᱵᱚᱣᱟᱜ ᱥᱚᱢᱟᱡᱽ ᱯᱚᱠᱠᱷᱮ, ᱟᱹᱰᱤ ᱜᱮ ᱱᱟᱯᱟᱭ ᱠᱚᱜᱼᱟ ᱾
ᱦᱚᱸ ᱜᱚᱢᱠᱮ, ᱟᱹᱵᱤᱱ ᱡᱟ ᱵᱤᱱ ᱞᱟᱹᱭ ᱠᱮᱜᱼᱟ, ᱚᱱᱠᱟ ᱧᱤᱫᱟᱹ ᱠᱚ, ᱤᱭᱟᱹ ᱠᱚ ᱯᱨᱳᱜᱨᱟᱢ ᱦᱩᱭᱩᱜᱼᱟ ᱾ ᱚᱱᱟ ᱦᱤᱥᱟᱹᱵᱽ ᱫᱚ ᱱᱷᱟᱜ ᱚᱱᱠᱟ, ᱢᱟᱹᱭ ᱜᱤᱫᱽᱨᱟᱹ ᱠᱚ ᱞᱟᱹᱜᱤᱫ, ᱚᱱᱟ ᱫᱚ ᱵᱟᱝ ᱵᱷᱟᱹᱜᱮᱭᱟ, ᱥᱮ ᱵᱟᱝ?